ᱦᱮᱞᱳ
ᱦᱮᱸ ᱦᱮᱞᱳ ᱡᱚᱦᱟᱨ ᱜᱮ
ᱦᱳᱭ ᱡᱚᱦᱟᱨ ᱜᱮ
ᱟᱸᱡᱚᱢᱚᱜ ᱠᱟᱱᱟ ᱨᱚᱲ ᱠᱚ
ᱦᱳᱭ ᱟᱸᱡᱚᱢᱚᱜ ᱠᱟᱱᱟ
ᱟᱪᱪᱷᱟ ᱦᱚᱜ ᱦᱚᱭᱛᱚ ᱟᱵᱮᱱᱟᱜ ᱦᱚᱸ ᱟᱸᱡᱚᱢᱚᱜ ᱠᱟᱱᱟ ᱡᱩᱜᱽ ᱜᱮ ᱪᱮᱫ ᱵᱮᱤᱱ ᱪᱤᱠᱟᱹ ᱭᱮᱜ-ᱟ ᱛᱟᱦᱚᱞᱮ?
ᱪᱮᱫ ᱦᱚᱸ ᱵᱟᱝᱜᱮ ᱚᱲᱟᱜ ᱠᱚᱨᱮ ᱜᱮ ᱱᱤᱛᱚᱜ ᱫᱚ
ᱟᱸᱪᱷᱟ ᱛᱟᱦᱚᱞᱮ ᱱᱟᱯᱟᱭ ᱵᱟᱲᱟ ᱜᱮᱭᱟᱵᱮᱱ ᱛᱚ
ᱦᱳᱭ ᱱᱟᱯᱟᱭ ᱜᱮ ᱱᱤᱛᱚᱜ ᱫᱚ ᱡᱚᱛᱚ ᱠᱚᱜᱮ
ᱦᱮᱸ ᱛᱚ ᱟᱪᱷᱟ ᱟᱪᱷᱟ ᱦᱳᱭ ᱛᱚ ᱛᱟᱦᱚᱞᱮ ᱪᱮᱫ ᱞᱮᱠᱟ ᱫᱟᱜ ᱡᱟᱹᱲᱤᱭᱟ ᱟᱯᱮ ᱠᱟᱱᱟᱯᱮ ᱚᱱᱰᱮ ᱫᱚ?
ᱱᱚᱛᱮ ᱛᱮᱦᱮᱧ ᱫᱚ ᱴᱷᱤᱠ ᱵᱟᱭ ᱫᱟᱜ ᱮᱫᱟ ᱦᱚᱞᱟ ᱦᱚᱞᱟ ᱥᱮᱱ ᱫᱟᱜ ᱠᱮᱫᱟᱭ ᱠᱟᱹᱴᱤᱡ ᱜᱟᱱ
ᱟᱻᱻ ᱪᱷᱟ ᱛᱟᱦᱚᱞᱮ ᱛᱩᱯᱩ ᱡᱚᱢ ᱠᱚᱫᱚ ᱦᱩᱭᱱᱟ ᱥᱮ ᱟ. ᱣᱨᱤ?
ᱛᱩᱯᱩ ᱡᱚᱢ ᱠᱚ ᱦᱮᱸ ᱦᱩᱭ ᱟᱠᱟᱱᱟ ᱡᱚᱛᱚ ᱜᱮ
ᱦᱮᱛᱚ ᱪᱮᱫ ᱯᱮ ᱩᱛᱩ ᱞᱮᱫᱟ ᱛᱟᱦᱞᱮ ᱛᱤᱦᱤᱱ ᱫᱚ
ᱩᱛᱩ ᱠᱚᱫᱚ ᱱᱤᱛᱚᱜ ᱫᱚ ᱚᱱᱠᱟ ᱪᱮᱫ ᱦᱚᱸ ᱵᱟᱝ ᱵᱟᱲᱜᱮᱱᱟ ᱟᱲᱟᱜ ᱥᱟᱠᱟᱢ ᱜᱮ
ᱟᱪᱷᱟ ᱟᱪᱷᱟ ᱚᱱᱟ ᱦᱚᱸᱛᱚ ᱵᱷᱟᱜᱤ ᱜᱮ ᱥᱤᱵᱤᱞᱟ ᱟᱲᱟᱜ ᱥᱟᱠᱟᱢ ᱦᱚᱸᱛᱚ ᱵᱟᱲᱜᱮ ᱟᱲᱟᱜ ᱢᱟ ᱫᱚᱢᱮ ᱥᱤᱵᱤᱞ ᱟᱹᱞᱤᱧ ᱫᱚᱢᱮ ᱥᱤᱵᱤᱞ ᱞᱤᱧᱟᱹ ᱵᱟᱲᱜᱮ ᱟᱲᱟᱜ
ᱦᱮᱸ ᱥᱤᱵᱤᱞ ᱜᱮᱭᱟ ᱟᱨ ᱱᱤᱛᱚᱜ ᱫᱚ ᱥᱤᱡᱤᱱ ᱠᱟᱱᱟ ᱛᱚ ᱚᱱᱟ ᱠᱚᱫᱚ ᱧᱟᱢᱚᱜ ᱠᱟᱱ ᱜᱮᱭᱟ ᱵᱮᱥ ᱜᱮ
ᱦᱮᱸ
ᱚᱱᱮ ᱚᱱᱟᱛᱮ
ᱛᱟᱦᱚᱞᱮ ᱨᱚᱦᱚᱭ ᱠᱟᱹᱢᱤ ᱦᱳᱭ ᱟᱹᱞᱤᱧ ᱦᱚᱸ ᱱᱤᱛᱚᱜ ᱫᱚ ᱵᱮᱥ ᱜᱮ ᱢᱮᱱᱟᱜ ᱠᱟᱫ ᱞᱤᱧᱟᱦᱟᱸᱜ
ᱛᱟᱦᱚᱞᱮ ᱨᱚᱦᱚᱭ ᱠᱟᱹᱢᱤ ᱠᱚᱫᱚ ᱮᱦᱚᱵ ᱵᱟᱲᱟ ᱠᱮᱫᱼᱟ ᱯᱮ ᱥᱮ ᱟᱹᱣᱨᱤ
ᱨᱚᱦᱚᱭ ᱠᱚᱫᱚ ᱟᱣᱨᱤᱭᱟᱜᱼᱟ ᱢᱟᱱᱮ ᱫᱟᱜ ᱜᱮ ᱵᱟᱭ ᱫᱟᱜ ᱟᱠᱟᱫᱟ ᱛᱚ ᱚᱱᱠᱟ ᱫᱚ ᱛᱚᱞᱟ ᱵᱟᱲᱟ ᱦᱩᱭ ᱠᱟᱱᱟ ᱟᱨ ᱛᱚᱞᱟ ᱠᱚᱦᱚᱸ ᱴᱷᱤᱠ ᱴᱷᱟᱠ ᱫᱚ ᱟᱹᱣᱨᱤ ᱦᱟᱨᱟᱜᱼᱟ
ᱟᱪᱪᱷᱟ ᱢᱟᱱᱮ ᱛᱟᱭᱚᱢ ᱧᱚᱜ ᱜᱮᱯᱮ ᱛᱚᱞᱟ ᱵᱟᱲᱟ ᱠᱟᱜᱼᱟ ᱛᱟᱦᱞᱮ
ᱦᱳᱭ ᱛᱟᱭᱚᱢ ᱧᱚᱜ
ᱟᱪᱪᱷᱟ ᱟᱞᱮ ᱥᱮᱫ ᱦᱚᱸ ᱚᱱᱠᱟᱜᱮ ᱵᱟᱝ ᱵᱟᱝ ᱨᱚᱦᱚᱭ ᱫᱚ ᱟᱣᱹᱨᱤᱭᱟᱜ ᱟ ᱦᱟᱜ ᱢᱟᱲᱟᱝ ᱛᱮᱫᱚ ᱚᱱᱠᱟ ᱟᱞᱮ ᱥᱮᱫ ᱫᱚ ᱠᱟᱹᱴᱤᱡ ᱵᱟᱭ ᱫᱟᱜ ᱵᱟᱲᱟ ᱠᱟᱜᱼᱟ ᱦᱮᱸ ᱥᱮ ᱛᱟᱦᱚᱞᱮ ᱫᱟᱜ ᱚᱱᱮ ᱫᱟᱜ ᱮᱫ ᱨᱮᱦᱚᱸ ᱦᱟᱞᱠᱟ ᱦᱟᱞᱠᱟᱭ ᱫᱟᱜ ᱮᱜᱼᱟ ᱢᱮᱱᱠᱷᱟᱱ ᱦᱚᱞᱟ ᱢᱟᱫᱷᱮᱨᱟᱜ ᱫᱟᱜ ᱛᱮ ᱦᱟᱸᱜ ᱠᱟᱹᱴᱤᱡ ᱡᱳᱨ ᱧᱚᱜ ᱫᱟᱜ ᱟᱠᱟᱫ ᱛᱮ ᱠᱷᱮᱛ ᱠᱚᱨᱮ ᱫᱟᱜ ᱞᱟᱜᱟᱣ ᱠᱟᱱᱟ
ᱚ
ᱟᱫᱚ ᱦᱟᱸᱜ ᱛᱟᱦᱚᱞᱮ ᱚᱱᱟᱜᱮ ᱜᱟᱯᱟ ᱢᱮᱭᱟᱝ ᱠᱚ ᱨᱚᱦᱚᱭ ᱵᱟᱲᱟ ᱠᱚ ᱞᱟᱹᱭ ᱵᱟᱲᱟᱭᱮᱫᱼᱟ ᱛᱚ ᱦᱟᱸᱜ ᱪᱮᱫ ᱪᱮᱠᱟᱜ ᱴᱤᱠᱟᱹᱜ ᱠᱟᱱ ᱟᱨᱚ ᱛᱮᱦᱮᱧ ᱢᱟ ᱦᱚᱸᱜᱼ ᱱᱚᱝᱠᱟ ᱵᱟᱭ ᱫᱟᱜ ᱮᱫᱟ ᱠᱟᱹᱴᱤᱡ ᱥᱤᱛᱩᱝ ᱟᱦᱞᱟ ᱦᱮᱱᱟᱜᱼᱟ ᱱᱚᱝᱠᱟ ᱜᱮ ᱡᱩᱫᱤ ᱟᱨᱚᱭ ᱫᱚᱦᱚᱭᱟ ᱛᱟᱦᱚᱞᱮ ᱚᱱᱟ ᱦᱚᱸ ᱟᱸᱡᱮᱫᱚᱜᱼᱟ ᱥᱮ
ᱟᱸᱡᱮᱫᱚᱜᱼᱟ ᱦᱮ
ᱩᱱ ᱫᱚ ᱦᱟᱸᱜ ᱛᱟᱞᱚᱞᱮ ᱨᱚᱦᱚᱭ ᱠᱚᱫᱚ ᱦᱟᱸᱜ ᱵᱟᱝ ᱦᱩᱭᱩᱜᱼᱟ
ᱟᱞᱮ ᱥᱮᱱ ᱦᱚᱸ ᱚᱱᱠᱟᱜᱮ ᱢᱟᱱᱮ ᱢᱤᱫᱵᱟᱨ ᱠᱚ ᱨᱚᱦᱚᱭᱮᱫ ᱜᱮᱭᱟ ᱠᱚ ᱚᱱᱟ ᱵᱟᱸᱫᱷ ᱠᱚᱨᱮᱱᱟᱜ ᱫᱟᱜ ᱛᱮ ᱟᱫᱚ ᱚᱱᱟ ᱛᱮᱛᱚ ᱩᱱᱟᱹᱜ ᱴᱷᱤᱠ ᱫᱚ ᱵᱟᱭ ᱜᱟᱱᱚᱜᱼᱟ ᱥᱮ
ᱵᱟᱝ ᱥᱮᱨᱢᱟ ᱡᱟᱹᱲᱤ ᱟᱨ ᱵᱟᱱ ᱫᱟᱜ ᱫᱚ ᱛᱚᱯᱷᱟᱛ ᱢᱮᱱᱟᱜ ᱟᱥᱮ
ᱦᱮᱸ ᱦᱮᱸ
ᱛᱟᱦᱚᱞᱮ ᱟᱹᱛᱩ ᱫᱤᱥᱚᱢ ᱫᱚ ᱟᱵᱤᱱᱟᱜ ᱫᱚ
ᱟᱹᱞᱮ ᱫᱚ ᱱᱚᱛᱮ ᱠᱟᱥᱮᱫ ᱞᱤᱧ ᱞᱟᱹᱭᱟ ᱯᱩᱨᱩᱞᱤᱭᱟᱹ ᱵᱮᱱ ᱟᱸᱡᱚᱢ ᱟᱠᱟᱫᱟ
ᱦᱳᱭ ᱟᱸᱡᱚᱢ ᱟᱠᱟᱫ ᱜᱮᱭᱟᱞᱤᱧ
ᱦᱳᱭ ᱟᱞᱮ ᱦᱚ ᱚᱱᱟ ᱡᱮᱞᱟ ᱯᱟᱲᱟᱜ ᱠᱟᱱᱟ
ᱟᱪᱪᱷᱟ ᱢᱟ ᱛᱟᱦᱚᱞᱮ ᱢᱟᱱ ᱫᱤᱥᱚᱢ ᱵᱟᱝ
ᱵᱟᱝᱜᱮ ᱢᱟᱱ ᱫᱚ ᱵᱟᱝ ᱯᱟᱲᱟᱜ ᱠᱟᱱᱟ ᱱᱚᱣᱟ ᱫᱚ ᱵᱟᱨᱦᱟ
ᱚ ᱦᱮᱸ ᱟᱪᱪᱷᱟ
ᱟᱹᱵᱤᱱ ᱫᱚ ᱚᱠᱟ ᱥᱮᱫ ᱛᱟᱵᱤᱱ?
ᱟᱹᱞᱤᱧ ᱦᱚᱸ ᱚᱸᱜ ᱱᱚᱜᱼᱚᱱᱛᱮ ᱵᱟᱸᱠᱩᱲᱟ ᱟᱹᱞᱤᱧ ᱫᱚ ᱦᱳᱭ ᱟᱹᱞᱤᱧ ᱫᱚ ᱪᱷᱳᱣᱟ ᱱᱤ ᱞᱤᱧ ᱯᱟᱲᱟᱜ ᱠᱟᱱᱟ
ᱚᱸᱻ
ᱤᱧ ᱫᱚ ᱦᱟᱸᱜ ᱢᱟᱱ ᱡᱟᱯᱟᱜ ᱨᱮᱜᱮ ᱟᱨᱠᱤ ᱢᱮᱱ ᱞᱮᱠᱷᱟᱱ
ᱦᱳᱭ ᱢᱟᱱ ᱚᱱᱟ ᱵᱚᱰᱟᱨ ᱥᱮᱱ
ᱦᱳᱭ ᱦᱳᱭ ᱵᱚᱰᱟᱨ ᱦᱚᱸ ᱵᱟᱸᱠᱩᱲᱟ ᱵᱟᱸᱠᱩᱲᱟ ᱨᱮᱱᱟᱜ ᱢᱩᱪᱟᱹᱫ ᱵᱚᱰᱟᱨ ᱨᱮ ᱦᱮᱱᱟᱜ ᱞᱤᱧᱟᱹ ᱟᱨ ᱢᱮᱱ ᱜᱟᱱᱚᱜᱼᱟ ᱪᱷᱳᱣᱟᱱᱤ ᱨᱮᱱᱟᱜ ᱦᱚᱸ ᱮᱦᱚᱵ ᱨᱮ ᱟᱨᱠᱤ ᱟᱹᱞᱤᱧᱟᱜ ᱡᱟᱦᱟᱸ ᱟᱛᱳ ᱟᱹᱞᱤᱧᱟᱜ ᱟᱹᱛᱩ ᱜᱮ ᱢᱩᱪᱟᱹᱫ ᱟᱹᱛᱩ ᱟᱨᱜᱮ ᱵᱟᱸᱠᱩᱲᱟ ᱨᱮᱱᱟᱜ ᱫᱚ ᱟᱹᱞᱤᱧ ᱯᱚᱨᱮ ᱫᱚ ᱦᱟᱜ ᱚᱱᱛᱮ ᱯᱩᱨᱩᱞᱤᱭᱟᱹ ᱵᱚᱞᱚᱭᱮᱱᱟ ᱟᱫᱚ ᱚᱱᱛᱮ ᱫᱚ ᱚᱱᱠᱟ ᱚᱱᱠᱟ ᱢᱟᱱ ᱪᱷᱳᱣᱟᱱᱤ ᱵᱮᱱ ᱢᱮᱱ ᱨᱮᱦᱚᱸ ᱛᱟᱦᱚᱞᱮ ᱟᱹᱞᱤᱧ ᱜᱮ ᱢᱟᱱ ᱪᱷᱳᱣᱟᱱᱤ ᱫᱚ ᱢᱩᱪᱟᱹᱫ ᱞᱤᱧ ᱯᱟᱲᱟᱜ ᱠᱟᱱᱟ ᱟᱫᱚ ᱚᱱᱛᱮ ᱠᱷᱚᱱ ᱫᱚ ᱦᱟᱸᱜ ᱢᱟᱱ ᱫᱤᱥᱚᱢ ᱚᱱᱛᱮ ᱫᱚ ᱵᱚᱞᱚᱭᱮᱱᱟ
ᱟᱫᱚ ᱵᱟᱸᱠᱩᱲᱟ ᱜᱮ ᱯᱟᱲᱟᱜ ᱠᱟᱱᱟ ᱥᱮ ᱚᱱᱟ ᱢᱩᱠᱩᱴᱢᱩᱱᱤᱯᱩᱨ
ᱦᱳᱭ ᱦᱳᱭ ᱚᱱᱟ ᱫᱚ ᱚᱱᱰᱮ ᱟᱞᱮ ᱥᱩᱨ ᱨᱮᱜᱮ ᱟᱨᱠᱤ
ᱟᱯᱮ ᱥᱩᱨ ᱨᱮ ᱜᱮ ᱠᱟᱱᱟ
ᱦᱮᱸ ᱥᱩᱨ ᱢᱟᱱᱮ ᱟᱹᱰᱤ ᱥᱩᱨ ᱜᱮ ᱮᱜᱽᱫᱚᱢ
ᱚᱸ
ᱦᱮᱡ ᱵᱟᱲᱟᱣ ᱠᱟᱱᱟ ᱵᱮᱱ ᱥᱮ ᱪᱮᱫ?
ᱦᱮᱸ ᱪᱟᱞᱟᱣ ᱵᱟᱲᱟ ᱜᱮ ᱦᱩᱭ ᱞᱮᱱᱟ ᱟᱫᱚ ᱰᱷᱮᱨ ᱫᱤᱱ ᱨᱮ ᱱᱤᱛᱚᱜ ᱨᱮᱫᱚ ᱵᱟᱝ ᱜᱮ ᱟᱫᱚ ᱩᱱ ᱥᱚᱢᱚᱭ ᱫᱚ ᱚᱱᱠᱟ ᱵᱮᱥ ᱴᱷᱤᱠ ᱫᱚ ᱵᱟᱠᱚ ᱠᱚᱨᱟᱣ ᱞᱮᱫᱟ
ᱵᱟᱝ ᱵᱟᱝ
ᱱᱤᱛᱚᱜ ᱫᱚ ᱞᱟᱹᱭ ᱫᱟᱠᱚ ᱟᱹᱰᱤ ᱯᱚᱨᱤ ᱵᱚᱨᱛᱚᱱ ᱦᱩᱭ
ᱦᱳᱭ ᱦᱳᱭ ᱥᱮᱨᱢᱟ ᱛᱤᱱᱟᱹᱜ ᱵᱚᱫᱚᱞᱚᱜ ᱠᱟᱱᱟ ᱚᱱᱟ ᱦᱚᱸ ᱚᱱᱠᱟ ᱜᱮᱠᱚ ᱵᱚᱫᱚᱞ ᱤᱫᱤᱭᱮᱜᱼᱟ ᱟᱭᱢᱟ ᱜᱟᱱ ᱜᱮ ᱟᱫᱚ ᱦᱟᱸᱜ ᱟᱞᱮ ᱠᱚᱫᱚ ᱥᱩᱨ ᱨᱮᱱ ᱦᱚᱲ ᱢᱟ ᱥᱩᱨ ᱨᱮᱱᱟᱜ ᱡᱤᱱᱤᱥ ᱠᱚᱫᱚ ᱵᱟᱵᱚᱱ ᱠᱩᱥᱤᱭᱟᱜᱼᱟ ᱥᱮ ᱩᱱᱟᱹᱜ ᱴᱟ ᱫᱚ ᱧᱮᱞ ᱢᱟᱨᱮ ᱠᱟᱜᱼᱟ ᱵᱚᱱ ᱚᱱᱠᱟ ᱜᱮ ᱟᱞᱮ ᱠᱚᱫᱚ ᱦᱟᱸᱜ ᱧᱮᱞ ᱢᱟᱨᱮ ᱠᱟᱜᱼᱟ ᱞᱮᱥᱮ
ᱚᱸ
ᱟᱫᱚ ᱩᱱᱟᱹᱜ ᱴᱟ ᱫᱚ ᱦᱟᱸᱜ ᱟᱞᱮ ᱠᱚᱫᱚ ᱵᱟᱞᱮ ᱪᱟᱞᱟᱣ ᱵᱟᱲᱟᱜ ᱜᱮᱭᱟ ᱟᱫᱚ ᱥᱟᱺᱜᱤᱧ ᱥᱟᱺᱜᱤᱧ ᱨᱮᱱ ᱢᱟ ᱫᱚᱢᱮ ᱠᱚ ᱦᱤᱡᱩᱜ ᱤᱧ ᱧᱮᱞ
ᱦᱮᱸ ᱥᱟᱺᱜᱤᱧ ᱨᱮᱱ ᱜᱮᱛᱚ ᱧᱮᱞ ᱦᱚᱲ ᱫᱚ ᱥᱩᱨ ᱨᱮᱫᱚ ᱩᱱᱟᱹᱜ ᱴᱟᱜ ᱨᱟᱹᱥᱠᱟᱹ ᱦᱚᱸ ᱵᱟᱝ ᱵᱩᱡᱷᱟᱹᱜᱼᱟ
ᱵᱟᱝ ᱵᱟᱝ ᱚᱱᱟ ᱟᱫᱚ ᱟᱞᱮ ᱫᱚᱞᱮ ᱢᱮᱱ ᱪᱮᱫ ᱪᱚᱠᱚ ᱠᱩᱥᱤᱭᱟᱜᱼᱟ ᱱᱚᱸᱰᱮ ᱠᱚ ᱦᱤᱡᱩᱜᱼᱟ ᱟᱨ ᱟᱞᱮ ᱢᱟ ᱱᱤᱡᱮ ᱢᱟ ᱥᱩᱨ ᱨᱮᱱ ᱦᱚᱲ ᱦᱳᱭ ᱡᱮᱜ ᱡᱟᱸᱦᱟᱱᱟᱜ ᱜᱮ ᱟᱹᱵᱤᱱᱟᱜ ᱡᱟᱸᱦᱟ ᱢᱚᱱᱮ ᱠᱟᱜ ᱵᱮᱱ ᱛᱟᱸᱦᱮᱱᱟ ᱚᱱᱟ ᱫᱚ ᱟᱵᱮᱱ ᱫᱚ ᱵᱟᱵᱮᱱ ᱠᱩᱥᱤᱭᱟᱜᱼᱟ
ᱦᱮᱸ ᱚᱱᱠᱟ ᱜᱮ ᱠᱟᱱᱟ
ᱡᱟᱸᱦᱟᱭᱟᱜ ᱵᱟᱝ ᱛᱟᱸᱦᱮᱱᱟ ᱩᱱᱤ ᱫᱚᱭ ᱯᱟᱸᱡᱟ ᱵᱟᱲᱟᱭᱟ ᱱᱚᱜᱼᱱᱚᱝᱠᱟ ᱥᱤᱥᱴᱮᱢ
ᱦᱚᱸ ᱟᱨ ᱱᱚᱛᱮ ᱵᱮᱱ ᱦᱮᱡ ᱵᱟᱲᱟ ᱠᱟᱱᱟ ᱥᱮ ᱵᱟᱝ ᱟᱞᱮ ᱥᱮᱱ ᱫᱚ ᱛᱚᱵᱮ?
ᱦᱮᱸ ᱥᱮᱱ ᱫᱚᱞᱤᱧ ᱥᱮᱱ ᱵᱟᱲᱟ ᱠᱟᱱ ᱜᱮᱭᱟ ᱚᱱᱟ ᱠᱚᱨᱮ ᱦᱚᱸ ᱟᱫᱚ ᱚᱠᱟ ᱠᱚ ᱚᱱᱠᱟ ᱟᱯᱮ ᱚᱱᱛᱮ ᱚᱱᱠᱟ ᱡᱟᱭᱜᱟ ᱠᱚ ᱫᱟᱲᱟᱱ ᱡᱟᱭᱜᱟ ᱠᱚ ᱪᱮᱫ ᱠᱚ ᱦᱮᱱᱟᱜ ᱛᱮ
ᱱᱚᱝᱠᱟ ᱫᱚ ᱢᱮᱱᱟᱜᱼᱟ ᱱᱚᱜᱼᱚ ᱡᱷᱚᱛᱚ ᱜᱮ
ᱦᱮᱸ ᱟᱪᱪᱷᱟ ᱟᱪᱪᱷᱟ ᱦᱳᱭ ᱚᱡᱳᱫᱽᱫᱷᱟ ᱦᱚᱸᱞᱤᱧ ᱥᱮᱱ ᱵᱟᱲᱟᱣ ᱠᱟᱱ ᱜᱮᱭᱟ ᱟᱭᱢᱟ ᱫᱤᱱ ᱢᱟᱲᱟᱝ ᱨᱮ ᱚᱱᱟ ᱫᱚ
ᱚᱸ
ᱵᱟᱠᱷᱟᱱ ᱚᱱᱠᱟ ᱯᱟᱛᱟ ᱯᱚᱨᱚᱵᱽ ᱠᱚ ᱟᱯᱮ ᱚᱱᱛᱮᱱᱟᱜ ᱢᱟᱨᱟᱝ ᱧᱚᱜ
ᱢᱟᱨᱟᱝ ᱧᱚᱜ ᱢᱮᱱ ᱛᱮ ᱫᱚ ᱱᱚᱛᱮ ᱫᱚ ᱚᱱᱟ ᱪᱷᱟᱛᱟ ᱯᱟᱛᱟ ᱠᱚᱜᱮ ᱦᱩᱭ ᱵᱟᱲᱟᱜᱼᱟ
ᱟᱪᱪᱷᱟ ᱦᱳᱭ ᱛᱟᱨᱯᱚᱨᱮ ᱛᱟᱨᱯᱚᱨᱮ ᱟᱨ ᱢᱤᱫᱴᱟᱝ ᱡᱟᱦᱟᱸ ᱯᱩᱨᱩᱞᱤᱭᱟᱹ ᱨᱮᱱᱟᱜ ᱜᱮ ᱡᱮ ᱯᱩᱨᱩᱞᱤᱭᱟᱹ ᱡᱮᱞᱟᱜᱮ ᱯᱟᱲᱟᱜ ᱠᱟᱱᱟ ᱦᱟᱸᱜ ᱵᱚᱨᱚ ᱯᱟᱛᱟ ᱟᱸᱡᱚᱢ ᱵᱟᱲᱟ ᱠᱟᱜ ᱟᱵᱤᱱ ᱥᱮ ᱵᱟᱝ
ᱦᱮᱸ ᱦᱮᱸ ᱵᱚᱨᱚ ᱯᱟᱛᱟ ᱟᱸᱡᱚᱢ ᱠᱟᱜ ᱜᱮᱭᱟ ᱞᱤᱧ ᱚᱱᱟ ᱫᱚ ᱢᱟᱱ ᱫᱤᱥᱚᱢ ᱨᱮ ᱠᱟᱱᱟ
ᱦᱳᱭ ᱚᱱᱟ ᱢᱟᱱ ᱫᱤᱥᱚᱢ ᱚᱱᱟ ᱫᱚ ᱦᱟᱸᱜ ᱟᱞᱮ ᱥᱩᱨ ᱥᱩᱯᱩᱨ ᱜᱮᱛᱚ ᱯᱟᱲᱟᱜ ᱠᱟᱱᱟ ᱞᱮ ᱛᱟᱦᱚᱞᱮ ᱚᱱᱟ ᱫᱚ ᱦᱟᱸᱜ ᱞᱤᱧ ᱧᱮᱞ ᱵᱟᱲᱟᱣ ᱠᱟᱫ ᱜᱮᱭᱟ
ᱚ ᱦᱮᱡ ᱠᱟᱱ ᱜᱮᱭᱟ ᱵᱮᱱ ᱛᱚᱵᱮ
ᱦᱮᱸ ᱦᱮᱸ ᱥᱩᱨ ᱥᱩᱯᱩᱨ ᱦᱚᱛᱮᱡ ᱛᱮ ᱥᱮᱱ ᱦᱩᱭᱩ ᱠᱟᱱᱟ ᱪᱷᱟᱛᱟ ᱯᱟᱛᱟ ᱫᱚ ᱦᱟᱸᱜ ᱵᱟᱹᱞᱤᱧ ᱥᱮᱱ ᱵᱟᱲᱟᱣ ᱠᱟᱱᱟ ᱚᱱᱛᱮ ᱫᱚ ᱚᱠᱛᱚ ᱠᱚ ᱧᱟᱢ ᱞᱮᱱ ᱠᱷᱟᱱ ᱪᱟᱞᱟᱣ ᱫᱚ ᱪᱟᱞᱟᱜ ᱦᱩᱭᱩᱜ ᱜᱮᱭᱟ ᱢᱚᱱᱮ ᱠᱚᱫᱚ ᱦᱟᱸᱜ ᱢᱮᱱᱟᱜᱼᱟ
ᱦᱮᱸ ᱦᱤᱡᱩᱜ ᱢᱮ
ᱦᱩᱸ ᱛᱟᱦᱚᱞᱮ ᱪᱟᱥ ᱠᱟᱹᱢᱤ ᱠᱚᱫᱚ ᱟᱯᱮ ᱥᱮᱫ ᱫᱚ ᱚᱠᱟ ᱞᱮᱠᱟ ᱢᱟᱱᱮ ᱪᱮᱫ ᱞᱮᱠᱟ ᱯᱮ ᱪᱟᱥ ᱜᱮᱭᱟ ᱥᱮᱨᱢᱟ ᱨᱮ ᱛᱤᱱ ᱫᱷᱟᱣ ᱯᱮ ᱪᱟᱥ ᱢᱤᱫ ᱫᱷᱟᱣ ᱜᱮ ᱥᱮ ᱵᱟᱨ ᱫᱷᱟᱣ
ᱢᱤᱫ ᱫᱷᱟᱣ ᱱᱤᱛᱚᱜ ᱵᱟᱨ ᱫᱷᱟᱣ ᱜᱮ ᱪᱟᱥ ᱨᱮᱭᱟᱜ ᱫᱚ ᱠᱟᱱᱟ ᱚᱱᱮ ᱡᱩᱫᱤ ᱚᱱᱠᱟ ᱞᱮᱠᱟ ᱥᱩᱵᱤᱫᱷᱟ ᱠᱚ ᱛᱟᱸᱦᱮᱱᱟ ᱛᱟᱦᱚᱞᱮ ᱵᱟᱨ ᱫᱷᱟᱣ ᱜᱮᱠᱚ ᱪᱟᱥᱟ ᱟᱨ ᱱᱮᱛᱟᱨ ᱢᱟ ᱚᱱᱠᱟ ᱴᱷᱤᱠ ᱴᱷᱟᱠ ᱫᱟᱜ ᱠᱚ ᱵᱟᱝ ᱦᱩᱭᱩᱜᱼᱟ ᱥᱮ ᱟᱫᱚ ᱢᱤᱫ ᱫᱷᱟᱣ ᱛᱮᱜᱮ ᱠᱚ ᱯᱟᱨᱚᱢ ᱠᱟᱜ ᱠᱟᱱᱟ
ᱚ
ᱢᱤᱫ ᱫᱷᱟᱣ ᱜᱮ ᱪᱟᱥ ᱫᱚ ᱦᱩᱭᱩᱜ ᱠᱟᱱᱟ
ᱟᱪᱪᱷᱟ ᱟᱪᱪᱷᱟ ᱟᱞᱮ ᱥᱮᱫ ᱦᱚᱸ ᱚᱱᱠᱟᱜᱮ ᱢᱤᱫ ᱫᱷᱟᱣ ᱜᱮ ᱦᱟᱸᱜ ᱪᱟᱥᱼᱟ ᱟᱞᱮ ᱫᱚ ᱥᱮᱨᱢᱟ ᱡᱟᱹᱲᱤ ᱵᱷᱚᱨᱥᱟ ᱜᱮᱥᱮ ᱟᱫᱚ ᱟᱭᱢᱟ ᱜᱟᱱ ᱦᱚᱲᱟᱜ ᱫᱚ ᱚᱱᱠᱟᱱ ᱡᱟᱭᱜᱟ ᱠᱚᱨᱮᱜ ᱠᱷᱮᱛ ᱠᱚ ᱦᱮᱱᱟᱜᱼᱟ ᱡᱟᱦᱟᱸ ᱜᱟᱰᱟ ᱫᱷᱟᱨᱮ ᱠᱚᱨᱮᱜ ᱥᱮ ᱚᱱᱠᱟᱱ ᱡᱟᱭᱜᱟ ᱠᱚᱨᱮ ᱱᱟᱥᱮᱱᱟᱜ ᱛᱮᱜᱮ ᱫᱟᱜᱚᱜᱼᱟ ᱚᱱᱟ ᱠᱚ ᱡᱟᱭᱜᱟ ᱠᱚᱨᱮ ᱫᱚ ᱦᱟᱸᱜ ᱫᱷᱚᱨᱚᱱ ᱦᱩᱲᱩ ᱦᱚᱸ ᱢᱤᱫᱵᱟᱨ ᱫᱚᱠᱚ ᱪᱟᱥ ᱟᱫᱚ ᱚᱱᱠᱟ ᱫᱚ ᱵᱟᱝ ᱟᱨᱠᱤ ᱥᱟᱸᱜᱮ ᱧᱚᱜ ᱫᱚ
ᱥᱟᱺᱜᱤᱧᱚᱜ ᱫᱚᱦᱚᱭ ᱢᱮ
ᱦᱩᱸ ᱛᱟᱦᱚᱞᱮ ᱥᱚᱵᱡᱤ ᱠᱚ ᱥᱚᱵᱡᱤ ᱠᱚ ᱪᱮᱫ ᱠᱚᱯᱮ ᱪᱟᱥᱟ
ᱥᱚᱵᱡᱤ ᱠᱚᱫᱚ ᱪᱟᱥ ᱫᱚ ᱦᱩᱭᱩᱜ ᱜᱮᱭᱟ ᱱᱮᱛᱟᱨ ᱠᱚ ᱪᱟᱥ ᱵᱟᱲᱟᱭ ᱜᱮᱭᱟ ᱠᱚ
ᱟᱪᱪᱷᱟ ᱢᱟᱱᱮ ᱚᱲᱟᱜ ᱡᱚᱢ ᱞᱮᱠᱟ ᱟᱨᱠᱤ ᱵᱟᱝ ᱥᱮ ᱥᱟᱜᱮᱧᱚᱜ
ᱚᱱᱠᱟ ᱥᱟᱸᱜᱮ ᱫᱚ ᱵᱟᱝ ᱚᱲᱟᱜ ᱡᱚᱢ ᱟᱨ ᱚᱱᱠᱟ ᱢᱤᱫ ᱵᱟᱨ ᱤᱫᱤ ᱵᱟᱲᱟᱭ ᱜᱮᱭᱟ ᱠᱚ ᱟᱹᱠᱷᱨᱤᱧ ᱠᱚ
ᱟᱪᱪᱷᱟ ᱟᱪᱪᱷᱟ ᱦᱳᱭ ᱛᱚ ᱟᱞᱮ ᱦᱚᱸ ᱚᱱᱠᱟᱜᱮ ᱫᱟᱜ ᱠᱚᱨᱮᱱᱟᱜ ᱮᱸᱴᱠᱮᱴᱚᱬᱮ ᱛᱟᱦᱮᱱ ᱠᱷᱟᱱ ᱫᱟᱜ ᱵᱮᱜᱚᱨ ᱥᱟᱱᱟᱢᱟᱜ ᱥᱮ ᱫᱟᱜ ᱵᱟᱠᱷᱟᱱ ᱫᱚ ᱪᱮᱫ ᱵᱟᱝ ᱦᱩᱭᱩᱜᱼᱟ ᱪᱟᱥ ᱟᱵᱟᱫ ᱫᱚ ᱟᱨ ᱟᱞᱮ ᱢᱟ ᱪᱮᱫ ᱚᱱᱮᱞᱤᱧ ᱞᱟᱹᱭᱟ ᱦᱟᱯᱮᱱ ᱥᱮᱨᱢᱟ ᱡᱟᱹᱲᱤ ᱵᱷᱚᱨᱥᱟ ᱜᱮ ᱛᱟᱦᱚᱞᱮ ᱚᱱᱠᱟ ᱪᱟᱥ ᱠᱚᱫᱚ ᱦᱟᱸᱜ ᱵᱟᱝ ᱦᱩᱭᱩᱜᱼᱟ ᱦᱳᱭ ᱦᱟᱸᱜ ᱛᱩᱲᱤ ᱠᱚ ᱦᱟᱸᱜ ᱞᱮ ᱨᱚᱦᱚᱭᱟ ᱦᱩᱲᱩ ᱠᱚ ᱨᱟᱠᱟᱵ ᱵᱟᱲᱟ ᱠᱟᱛᱮᱫ ᱤᱱᱟᱹ ᱛᱟᱨᱯᱚᱨᱮ ᱚᱱᱠᱟ ᱴᱩᱠᱴᱟᱠ ᱠᱚ ᱚᱲᱟᱜ ᱡᱚᱢ ᱪᱟᱞᱟᱜ ᱞᱮᱠᱟ ᱥᱚᱵᱽᱡᱤ ᱠᱚ ᱟᱹᱞᱩ ᱵᱮᱸᱜᱟᱲ ᱵᱤᱞᱟᱹᱛᱤ
ᱦᱮᱸ ᱦᱮᱸ
ᱦᱮᱸ ᱛᱚ ᱛᱟᱦᱚᱞᱮ ᱚᱞᱚᱜ ᱯᱟᱲᱦᱟᱜ ᱫᱚ ᱛᱤᱱᱟᱹᱜ ᱜᱟᱱ ᱵᱮᱱ ᱚᱞᱚᱜ ᱯᱟᱲᱦᱟᱣ ᱠᱟᱜᱼᱟ
ᱚᱞᱚᱜ ᱯᱟᱲᱦᱟᱣ ᱫᱚ ᱠᱚᱞᱮᱡᱽ ᱫᱷᱟᱹᱵᱤᱡ
ᱟᱪᱪᱷᱟ ᱟᱪᱪᱷᱟ ᱢᱟᱱᱮ ᱠᱚᱢᱯᱞᱤᱴ ᱚᱠᱟ ᱵᱤᱱ ᱠᱚᱞᱮᱡ ᱠᱟᱫᱟ
ᱦᱮᱸ ᱠᱚᱢᱯᱞᱤᱴ ᱜᱮ
ᱟᱪᱪᱷᱟ ᱦᱳᱭᱛᱚ ᱚᱱᱟ ᱦᱚᱸ ᱱᱟᱯᱟᱭ ᱠᱟᱛᱷᱟ ᱥᱤᱠᱷᱱᱟᱹᱛ ᱢᱟ ᱞᱟᱹᱠᱛᱤ ᱠᱟᱱ ᱜᱮ ᱥᱤᱠᱷᱱᱟᱹᱛ ᱵᱮᱜᱚᱨ ᱢᱟᱲᱟᱝ ᱥᱮ ᱠᱷᱟᱡ ᱫᱚ ᱚᱦᱚᱵᱮᱱ ᱢᱟᱲᱟᱝ ᱠᱚᱜᱼᱟ
ᱵᱟᱵᱮᱱ ᱢᱟᱲᱟᱝ ᱦᱮᱸ
ᱡᱟᱦᱟᱸ ᱜᱮᱵᱮᱱ ᱪᱟᱞᱟᱜᱼᱟ ᱚᱱᱟ ᱥᱤᱠᱷᱱᱟᱹᱛ ᱠᱚ ᱨᱮᱱᱟᱜ ᱞᱟᱹᱠᱛᱤ ᱫᱚ ᱦᱩᱭᱩᱜ ᱜᱮᱭᱟ ᱚᱸᱰᱮᱜᱤ
ᱦᱳᱭ ᱡᱚᱛᱚ ᱡᱟᱭᱜᱟ ᱨᱮᱜᱮ ᱠᱟᱹᱴᱤᱡ ᱫᱚ ᱞᱟᱹᱠᱛᱤ ᱠᱟᱱ ᱜᱮᱭᱟ
ᱦᱳᱭ
ᱟᱵᱤᱱ ᱫᱚ ᱚᱞ ᱚᱞ ᱠᱟᱱᱟᱵᱤᱱ ᱥᱮ ᱵᱟᱝ ᱜᱮ
ᱟᱹᱞᱤᱧ ᱦᱚᱸ ᱟᱹᱞᱤᱧ ᱫᱚ ᱚᱞᱚᱜ ᱠᱟᱱ ᱜᱮᱭᱟᱞᱤᱧ ᱟᱨᱠᱤ ᱟᱫᱚ ᱟᱹᱞᱤᱧ ᱫᱚ ᱦᱟᱸᱜ ᱟᱹᱣᱨᱤ ᱞᱤᱧ ᱡᱩᱫᱟ. ᱫ ᱵᱟᱲᱟᱭᱟ ᱟᱫᱚ ᱦᱟᱜ ᱦᱟᱯᱮ ᱢᱚᱱᱮ ᱛᱤᱱᱟᱹᱜ ᱢᱚᱱᱮ ᱫᱚ ᱦᱟᱸᱜ ᱦᱮᱱᱟᱜᱼᱟ ᱚᱞᱚᱜ ᱞᱮᱠᱟᱜ ᱜᱮ ᱮᱠᱷᱚᱱ ᱫᱚ ᱦᱟᱸᱜ ᱦᱟᱯᱮ ᱛᱤᱱᱟᱹᱜ ᱫᱷᱟᱣ ᱞᱤᱧ ᱢᱟᱲᱟᱝ ᱤᱫᱤ ᱫᱟᱲᱮᱭᱟᱜ ᱠᱟᱱ ᱟᱫᱚ ᱟᱹᱞᱤᱧᱟᱜ ᱫᱚ ᱟᱹᱣᱨᱤ ᱢᱚᱢᱯᱞᱤᱴ ᱵᱟᱲᱟᱜ-ᱟ ᱦᱟᱜ ᱠᱚᱞᱮᱡᱽ ᱠᱚᱫᱚ ᱱᱚᱜ ᱚᱭ ᱯᱮ ᱥᱮᱨᱢᱟ ᱠᱚᱢᱯᱞᱤᱴ ᱱᱟ ᱠᱚᱞᱮᱡᱽ ᱨᱮᱱᱟᱜ
ᱚ
ᱟᱨ ᱢᱤᱫ ᱥᱮᱨᱢᱟ ᱦᱮᱱᱟᱜᱼᱟ ᱠᱚᱢᱯᱞᱤᱴ ᱛᱮ ᱱᱮᱛᱟᱨ ᱢᱟ ᱯᱩᱱ ᱥᱮᱨᱢᱟ ᱟᱠᱟᱜᱼᱟ ᱠᱚ
ᱦᱳᱭ ᱯᱳᱱ ᱥᱮᱨᱢᱟ ᱟᱠᱟᱫ ᱠᱚ
ᱟᱯᱮ ᱛᱟᱦᱚᱞᱮ ᱟᱯᱮ ᱫᱚ ᱢᱟᱲᱟᱝ ᱛᱮᱯᱮ ᱠᱚᱢᱯᱞᱤᱴ ᱠᱟᱜᱼᱟ ᱟᱯᱮᱜ ᱜᱮ ᱵᱷᱟᱜᱮ ᱦᱮᱸ ᱠᱚᱢ ᱛᱮᱯᱮ ᱠᱚᱢ ᱛᱮᱯᱮ ᱯᱩᱨᱟᱹᱣ ᱠᱟᱜᱼᱟ ᱟᱞᱮ ᱫᱚ ᱦᱟᱸᱜ ᱢᱤᱫ ᱥᱮᱨᱢᱟ ᱱᱚᱸᱰᱮ ᱵᱟᱹᱲᱛᱤ ᱞᱟᱜᱟᱣᱮᱫ ᱞᱮᱭᱟ
ᱦᱮᱸ ᱚᱸᱰᱮ ᱵᱟᱹᱲᱛᱤ ᱞᱟᱜᱟᱜ ᱯᱮᱭᱟ ᱦᱟᱸᱜ ᱟᱫᱚ ᱯᱚᱨᱮᱨ ᱵᱟᱨ ᱡᱟᱦᱟᱸ ᱯᱮ ᱠᱚᱨᱟᱣᱟ ᱮᱢ ᱮ ᱚᱱᱟ ᱫᱚ ᱦᱟᱸᱜ ᱮᱠ ᱥᱟᱞ ᱯᱮ ᱧᱟᱢ ᱫᱚ
ᱟᱫᱚ ᱚᱱᱟ ᱫᱚᱞᱤᱧ ᱟᱸᱡᱚᱢᱮᱫ ᱛᱟᱦᱮᱸᱫ ᱟᱨᱠᱤ ᱚᱱᱟ ᱫᱚ ᱯᱟᱨᱥᱮᱱ ᱴᱮᱪ ᱪᱮᱛᱟᱱᱮ ᱰᱤᱯᱮᱱᱰᱟ ᱟᱵᱮᱱᱟᱜ ᱚᱱᱠᱟ ᱟᱹᱞᱤᱧ ᱡᱟᱦᱟᱸ ᱞᱮᱠᱟ ᱞᱤᱧ ᱟᱸᱡᱚᱢ ᱠᱟᱜᱼᱟ ᱢᱮᱱᱠᱷᱟᱱ ᱚᱠᱚᱭ ᱥᱮ ᱥᱚᱴᱷᱤᱠ ᱥᱟᱺᱦᱤᱡ ᱫᱚ ᱵᱟᱝᱠᱚ ᱞᱟᱹᱭ ᱫᱟᱲᱮᱭᱟᱜ ᱠᱟᱱᱟ ᱜᱚᱝᱠᱮ ᱠᱚᱦᱚᱸ ᱪᱮᱫ ᱞᱮᱠᱟ ᱪᱤᱠᱟᱹᱜᱼᱟ ᱢᱟᱱᱮ ᱟᱞᱮ ᱜᱮ ᱦᱟᱸᱜ ᱯᱳᱭᱞᱳ ᱵᱮᱪ ᱥᱮ
ᱦᱮᱸ
ᱛᱟᱦᱚᱞᱮ ᱚᱠᱟᱞᱤᱧ ᱟᱸᱡᱚᱢᱮᱫ ᱛᱟᱸᱦᱤᱫ ᱥᱮᱵᱷᱮᱱᱴᱤ ᱯᱷᱟᱭᱤᱵ ᱯᱟᱨᱥᱮᱱ ᱜᱟᱱ ᱛᱟᱸᱦᱮᱱ ᱛᱟᱵᱮᱱᱟ ᱛᱟᱦᱞᱮ ᱚᱱᱟ ᱪᱮᱛᱟᱱ ᱨᱮ ᱛᱟᱸᱦᱮᱱᱟ ᱛᱟᱦᱚᱞᱮ ᱵᱤᱱ ᱧᱟᱢᱟ ᱚᱱᱛᱮ ᱟᱨ ᱵᱟᱠᱷᱟᱱ ᱫᱚ ᱦᱟᱸᱜ ᱡᱟᱹᱱᱤᱡ ᱵᱟᱨ ᱥᱮᱨᱢᱟ ᱜᱮᱥᱮ ᱪᱮᱫ ᱱᱚᱜᱼᱚ ᱱᱚᱝᱠᱟ ᱞᱤᱧ ᱟᱸᱡᱚᱢ ᱵᱟᱲᱟᱭ ᱛᱟᱦᱮᱸᱫ ᱛᱟᱨᱯᱚᱨᱮ ᱟᱨᱦᱚᱸ ᱦᱟᱸᱜ ᱠᱚ ᱞᱟᱹᱭᱫᱟ ᱡᱮ ᱤᱭᱟᱹ ᱠᱤ ᱱᱚᱣᱟ ᱥᱮᱵᱷᱮᱱ ᱮᱭᱤᱴ ᱥᱮᱢᱤᱥᱴᱟᱨ ᱱᱚᱜᱼᱚ ᱱᱚᱣᱟ ᱨᱮᱫᱚ ᱢᱤᱫᱴᱟᱱ ᱨᱤᱥᱟᱨᱪ ᱯᱮᱯᱟᱨ ᱛᱟᱸᱦᱮᱱᱟ ᱱᱚᱣᱟ ᱫᱚ ᱟᱨᱠᱤ
ᱚ
ᱨᱤᱥᱟᱨᱪ ᱯᱮᱯᱟᱨ ᱵᱮᱱ ᱧᱟᱢ ᱞᱮᱠᱷᱟᱱ ᱩᱱᱫᱚ ᱮᱢ ᱮ ᱵᱟᱝ ᱦᱚᱸ ᱠᱚᱨᱟᱣ ᱞᱟᱜᱟᱣ ᱵᱤᱱᱟ ᱟᱨᱠᱤ ᱱᱚᱜᱼᱚ ᱱᱚᱝᱠᱟ ᱟᱫᱚ ᱚᱠᱟ ᱞᱮᱠᱟ ᱪᱮᱫ ᱪᱤᱠᱟᱹᱜ ᱠᱟᱱᱟ ᱦᱟᱸᱜ ᱢᱤᱫ ᱥᱮᱨᱢᱟ ᱵᱟᱝ ᱯᱚᱞᱚᱢ ᱞᱮᱱᱠᱷᱟᱱ ᱚᱱᱟ ᱫᱚ ᱦᱟᱸᱜ ᱪᱮᱫ ᱦᱚᱸ ᱵᱟᱭ ᱵᱩᱡᱷᱟᱹᱜ ᱠᱟᱱᱟ ᱴᱷᱤᱠ ᱥᱟᱺᱦᱤᱡ ᱫᱚ
ᱦᱳᱭ ᱛᱚ ᱢᱟ ᱧᱮᱞ ᱵᱮᱱ ᱪᱮᱫ ᱞᱮᱠᱟ ᱵᱚᱫᱚᱞ ᱫᱟᱠᱚ ᱱᱤᱭᱚᱢ ᱠᱚ
ᱦᱳᱭ ᱦᱳᱭ ᱚᱱᱟ ᱢᱟ ᱧᱮᱞ ᱢᱟ ᱦᱟᱸᱜ ᱦᱩᱭᱩᱜ ᱜᱮ ᱛᱟᱦᱚᱞᱮ ᱟᱯᱮ ᱥᱮᱫ ᱫᱚ ᱵᱤᱨ ᱵᱩᱨᱩ ᱠᱚᱫᱚ ᱚᱠᱟ ᱞᱮᱠᱟ ᱛᱤᱱᱟᱹᱜ ᱜᱟᱱ ᱦᱮᱱᱟᱜ-ᱟ ᱥᱮ ᱵᱟᱝ
ᱢᱮᱱᱟᱜ ᱜᱮᱭᱟ ᱱᱚᱝᱠᱟ ᱥᱚᱢᱟᱱ ᱚᱛ ᱠᱟᱱᱟ ᱟᱫᱚ ᱱᱚᱝ ᱠᱟ ᱩᱥᱩᱞ ᱵᱩᱨᱩ ᱫᱚ ᱵᱟᱝ ᱠᱟᱱᱟ
ᱦᱳᱭ ᱦᱳᱭ ᱮᱢᱱᱤ ᱱᱚᱝᱠᱟ ᱵᱤᱨ ᱠᱚ
ᱥᱟᱨᱡᱚᱢ ᱵᱤᱨ ᱠᱚ ᱡᱟᱦᱟᱸ ᱞᱮᱠᱟ
ᱚᱸ
ᱛᱟᱦᱚᱞᱮ ᱚᱱᱠᱟ ᱫᱚ ᱦᱮᱱᱟᱜ ᱜᱮᱭᱟ ᱥᱩᱨ ᱠᱚᱨᱮ
ᱦᱚᱸ ᱢᱮᱱᱟᱜ ᱜᱮᱭᱟ
ᱟᱪᱪᱷᱟ ᱢᱟᱱᱮ ᱥᱟᱦᱟᱱ ᱥᱟᱠᱟᱢ ᱠᱚᱨᱮᱱᱟᱜ ᱫᱚ ᱛᱟᱞᱦᱮ ᱮᱴᱠᱮᱴᱚᱬᱮ ᱠᱚᱫᱚ ᱦᱟᱸᱜ ᱵᱟᱝ ᱦᱩᱭᱩᱜ
ᱵᱟᱝ ᱵᱟᱝ ᱚᱱᱠᱟ ᱞᱮᱠᱟ ᱫᱚ ᱵᱟᱝ ᱦᱩᱭᱩᱜᱼᱟ
ᱟ ᱛᱟᱦᱚᱞᱮ ᱯᱚᱨᱚᱵᱽ ᱯᱟᱹᱞᱤ ᱠᱚᱨᱮᱫ ᱫᱚ ᱦᱟᱸᱜ ᱟᱯᱮ ᱫᱚ ᱦᱟᱸᱜ ᱡᱟᱹᱱᱤᱡ ᱵᱮᱨᱮᱞ ᱥᱟᱠᱟᱢ ᱨᱮᱜᱮ ᱯᱮ ᱯᱤᱴᱷᱟᱹᱭᱟ
ᱦᱮᱸ ᱵᱮᱨᱮᱞ ᱥᱟᱠᱟᱢ ᱠᱚᱨᱮᱜ ᱜᱮ
ᱦᱚ ᱚᱱᱟ ᱛᱚ ᱟᱹᱰᱤ ᱱᱟᱯᱟᱭ ᱠᱟᱛᱷᱟ ᱛᱟᱦᱚᱞᱮ ᱟᱯᱮ ᱢᱟ ᱟᱞᱮ ᱫᱚ ᱦᱟᱸᱜ ᱱᱚᱛᱮ ᱫᱚ ᱩᱱᱟᱹᱜ ᱮᱠᱴᱟ ᱨᱤᱴ ᱫᱚ ᱦᱟᱸᱜ ᱵᱟᱹᱱᱩᱜᱼᱟ ᱥᱩᱨ ᱠᱚᱨᱮᱫ ᱫᱚ ᱠᱟᱹᱴᱤᱡ ᱪᱟᱞᱟᱣ ᱧᱚᱜᱚᱜ ᱦᱩᱭᱩᱜᱼᱟ ᱟᱨᱠᱤ